ᱟᱸᱡᱚᱢᱚᱜ ᱠᱟᱱᱟ?
ᱦᱚᱸ ᱟᱸᱡᱚᱢᱚᱜ ᱠᱟᱱᱟ᱾ ᱡᱚᱦᱟᱨ ᱜᱮ ᱡᱚᱦᱟᱨ᱾
ᱦᱩᱸ ᱥᱟᱹᱜᱩᱱ, ᱦᱮᱸ ᱥᱟᱜᱩᱱ ᱥᱮᱛᱟᱜ᱾
ᱟᱨ ᱚᱱᱛᱮ ᱫᱚ ᱛᱟᱦᱞᱮ ᱫᱟᱜ ᱵᱟᱲᱟᱭ ᱫᱟᱭ ᱥᱮ ᱵᱟᱝ?
ᱦᱮᱸ, ᱫᱟᱜ ᱤᱜᱭᱟᱹᱭ ᱥᱟᱨᱟᱫᱤᱱ ᱜᱮ᱾ ᱟᱨ ᱟᱯᱮ ᱥᱮ?
ᱱᱚᱛᱮ ᱦᱚᱸ ᱡᱷᱮᱨᱮᱡ ᱡᱷᱮᱨᱮᱡ ᱠᱟᱹᱴᱤᱡ ᱠᱟᱹᱴᱤᱡ ᱡᱚᱨᱚᱜ ᱠᱟᱱ ᱜᱮᱭᱟ᱾
ᱟᱪᱪᱷᱟ, ᱛᱟᱦᱚᱞᱮ ᱦᱳᱲᱩ ᱨᱚᱦᱚᱭ ᱠᱚ ᱟᱨᱟᱢᱵᱚ ᱦᱩᱭ ᱠᱟᱱᱟ ᱥᱮ ᱵᱟᱝ?
ᱟᱹᱣᱨᱤ ᱫᱟᱜ ᱵᱟᱭ ᱧᱟᱢ ᱠᱟᱫᱟ ᱚᱱᱠᱟ ᱱᱤᱭᱟᱹ ᱵᱟᱨ ᱫᱚ ᱱᱚᱣᱟ ᱥᱟᱭᱤᱴ᱾
ᱚᱸ ᱟᱪᱪᱷᱟ᱾
ᱱᱤᱭᱟᱹ ᱛᱚᱞᱟ ᱠᱚ ᱜᱤᱰᱤ ᱦᱩᱭ ᱠᱟᱱᱟ ᱤᱱᱟᱹ ᱠᱚᱜᱮ, ᱥᱤ ᱵᱮᱲᱟ ᱢᱤᱫᱵᱟᱨ ᱠᱷᱮᱛ ᱠᱚ ᱥᱤ ᱵᱟᱲᱟᱭ ᱦᱩᱭᱩᱜ ᱠᱟᱱᱟ᱾
ᱚ, ᱚᱱᱛᱮ ᱢᱟᱯᱮ ᱥᱤ ᱵᱟᱲᱟᱭᱮᱜ ᱟᱞᱮ ᱥᱮᱫ ᱢᱟ ᱥᱤ ᱵᱟᱲᱟ ᱠᱚ ᱫᱚ ᱪᱮᱫ ᱦᱚᱸ ᱵᱟᱝ ᱦᱩᱭ ᱠᱟᱱᱟ ᱱᱤᱛᱚᱜ ᱦᱚᱸ᱾
ᱵᱟ ᱟᱫᱚ ᱚᱱᱮ ᱤᱭᱟᱹ ᱯᱟᱲᱟᱜ ᱠᱟᱜ ᱫᱚᱠᱚ ᱠᱷᱮᱛ ᱠᱚ᱾
ᱦᱮᱸ ᱯᱟᱲᱟᱜ ᱜᱤᱛᱚ ᱚᱱᱟ ᱦᱚᱸᱼᱼ ᱠᱷᱮᱛ ᱨᱮ ᱫᱟᱜ ᱛᱚᱸᱵᱟ ᱞᱮᱠᱷᱟᱱ ᱛᱚᱢ ᱯᱟᱲᱟᱠᱟ ᱠᱟᱹᱴᱤᱡ ᱦᱚᱸ ᱫᱟᱜ ᱵᱟᱹᱱᱩᱜᱼᱟ ᱠᱷᱮᱛ ᱨᱮ᱾ ᱟᱫᱚ ᱯᱟᱲᱟᱜ ᱠᱚᱫᱚ ᱵᱟᱝ ᱦᱩᱭ ᱠᱟᱱ ᱜᱮᱭᱟ᱾
ᱟᱫᱚ ᱱᱚᱛᱮ‌ ᱫᱚ ᱜᱟᱰᱟ ᱱᱟᱞᱟᱼᱼ ᱴᱤᱡ ᱥᱩᱵᱤᱫᱟ ᱞᱮ ᱧᱟᱢᱟ ᱛᱚ ᱟᱞᱮ ᱫᱚ ᱥᱩᱨ ᱨᱮ ᱢᱮᱱᱟᱜ ᱛᱮ᱾
ᱦᱮᱸ ᱚᱱᱟ ᱢᱟ ᱠᱟᱛᱷᱟ ᱠᱟᱱ ᱜᱮᱭᱟ᱾
ᱦᱮᱸ᱾ ᱟᱞᱮ ᱱᱤᱛᱚᱜ ᱛᱩᱵᱩ ᱛᱚ ᱵᱚᱪᱷᱚᱨ ᱨᱮ ᱵᱟᱨ ᱫᱷᱟᱣ ᱠᱚ ᱪᱟᱥ ᱜᱮᱭᱟ ᱚᱠᱟ ᱥᱚᱢᱚᱭᱼᱼ
ᱚᱸᱻ ᱟᱞᱮ ᱥᱮᱫ ᱫᱚ ᱢᱤᱫ ᱟᱞᱮ ᱱᱚᱣᱟ ᱥᱟᱹᱭᱤᱰ ᱫᱩᱠᱩ ᱪᱟᱥ ᱫᱚᱠᱚ ᱪᱟᱥ ᱜᱤᱭᱟ ᱵᱟᱫᱽ ᱫᱷᱟᱣ ᱜᱤ᱾ ᱡᱷᱚᱛᱚ ᱦᱚᱲ ᱫᱚ ᱵᱟᱠᱚ ᱪᱟᱥ ᱜᱮᱭᱟ ᱡᱟᱦᱟᱸ ᱭᱟᱜ ᱩᱱᱠᱟᱼᱼ ᱠᱷᱮᱛ ᱠᱚ ᱦᱮᱱᱟᱜ ᱠᱷᱮᱛ ᱵᱟᱹᱛ ᱠᱚ ᱦᱮᱱᱟᱜ ᱠᱚ ᱛᱟᱠᱚᱣᱟ ᱡᱟᱦᱟᱸ ᱨᱮ ᱫᱟᱜ ᱛᱚᱸᱵᱟ ᱜᱤ ᱛᱟᱦᱮᱸᱱᱟ᱾
ᱦᱮᱸ᱾
ᱩᱱᱠᱩ ᱠᱚᱫᱚ ᱠᱚ ᱪᱟᱥ ᱜᱤᱭᱟ᱾
ᱦᱚᱸᱻ᱾ ᱟᱨ ᱥᱤᱡᱤᱱ ᱦᱤᱥᱟᱹᱵᱽ ᱢᱤᱫ ᱫᱷᱟᱣ ᱪᱟᱥ ᱞᱟᱜᱟᱣ ᱱᱟ᱾ ᱚᱱᱟ ᱯᱩᱨᱟᱹᱣ ᱮᱱᱠᱷᱟᱱ ᱪᱟᱥ ᱨᱟᱠᱟᱵ ᱠᱤᱪᱷᱩ ᱢᱟᱥ ᱵᱷᱤᱛᱤᱨ ᱛᱮᱜᱮ ᱮᱵᱚᱝ ᱡᱟᱦᱟᱸ ᱱᱟᱜ ᱥᱚᱵᱽᱡᱤ ᱛᱮᱱᱟᱜ ᱵᱟᱝ ᱡᱟᱦᱟᱸ ᱱᱟᱜ ᱵᱟᱝ ᱡᱟᱦᱟᱸ ᱱᱟᱜ ᱠᱚ ᱪᱟᱥ ᱜᱤᱭᱟ᱾
ᱦᱮᱸ ᱚᱱᱟ ᱢᱟ ᱱᱚᱛᱮ ᱢᱟ ᱦᱟᱸ ᱱᱚᱛᱮ ᱦᱚᱸ ᱚᱱᱠᱟ ᱜᱮ ᱪᱟᱥ ᱜᱮᱭᱟ ᱠᱚ ᱩᱢᱼᱼ ᱥᱚᱵᱽᱡᱤ ᱠᱚᱦᱚᱸ ᱠᱚ ᱪᱟᱥ ᱜᱮᱭᱟ ᱱᱩᱠᱟ ᱛᱩᱲᱤ ᱠᱷᱚᱥᱞᱟ ᱩᱱᱟ ᱠᱩᱢᱟ ᱛᱟᱦᱮᱱ ᱜᱮᱭᱟ᱾
ᱚᱱᱮ ᱛᱩᱲᱤ ᱦᱚᱸ ᱛᱚ ᱚᱱᱮ ᱢᱤᱫᱴᱟᱝ ᱵᱟᱴᱱᱟ ᱥᱮ ᱪᱮᱜ ᱠᱚ ᱞᱟᱹᱭᱟ ᱵᱟᱴᱱᱟ ᱞᱮᱠᱟ᱾ ᱥᱟᱫᱟ ᱛᱩᱲᱤ᱾
ᱦᱮᱸᱵᱽ ᱛᱩᱲᱤ ᱦᱚᱸ ᱟᱹᱰᱤ ᱨᱚᱠᱚᱢᱟᱜ ᱜᱤ ᱦᱮᱱᱟᱜ ᱜᱤᱭᱟ᱾
ᱦᱩᱸ᱾
ᱛᱟᱞᱦᱮ ᱟᱯᱮ ᱫᱚ ᱪᱮᱜ ᱠᱩᱯᱮ ᱟᱱᱟᱡᱽ ᱠᱚᱫᱚ ᱪᱮᱜ ᱠᱩᱯᱮ ᱪᱟᱥᱼ ᱵᱟᱥ ᱠᱟᱜ ᱜᱮᱭᱟ?
ᱟᱱᱟᱡᱽ ᱫᱚ ᱟᱞᱮ ᱥᱮᱜ ᱫᱚ ᱵᱤᱥᱤᱨ ᱵᱷᱟᱜᱽ ᱫᱚ ᱡᱮᱢᱚᱱ ᱟᱞᱩ ᱠᱚᱯᱤᱼᱼ ᱚᱱᱟ ᱯᱷᱩᱞ ᱠᱩᱯᱤ ᱵᱟᱸᱫᱷᱟ ᱠᱚᱯᱤ ᱟᱨ ᱮᱢᱱᱤ ᱢᱩᱞᱟᱹᱼᱼ
ᱚᱸᱻ᱾
ᱟᱨ ᱤᱭᱟᱹ ᱪᱷᱳᱞᱟ ᱚᱱᱟ ᱠᱚ ᱠᱟᱹᱴᱤᱡ ᱠᱚ ᱪᱟᱥ ᱜᱮᱭᱟ ᱵᱮᱥᱤᱨ ᱵᱷᱟᱜᱽ᱾
ᱚᱸᱻ᱾
ᱟᱨ ᱮᱢᱱᱤ ᱚᱲᱟᱜ ᱫᱩᱣᱟᱹᱨ ᱟᱛᱩ ᱠᱚᱨᱮ ᱫᱚ ᱡᱮᱢᱚᱱᱼᱼ ᱤᱭᱟᱹ ᱠᱚ ᱚᱱᱟ ᱠᱚᱸᱰᱷᱟ ᱠᱚ ᱵᱚᱨᱵᱚᱴᱤ᱾
ᱦᱮᱸ᱾
ᱚᱱᱟ ᱠᱚ ᱱᱚᱨᱢᱟᱞᱤ ᱡᱟᱦᱟᱸ ᱱᱟᱜ ᱥᱚᱵᱽᱡᱤ ᱠᱚ ᱛᱟᱦᱮᱱᱟ ᱚᱱᱟ ᱠᱚᱜᱮ ᱵᱟᱲᱜᱮ ᱠᱚᱨᱮ᱾
ᱩᱸ ᱟᱨ ᱱᱩᱝᱠᱟ ᱩᱛᱩ ᱚᱱᱮ ᱡᱩᱱᱰᱨᱟ ᱠᱚᱫᱚ ᱵᱟᱯᱮ ᱪᱟᱥ ᱜᱮᱭᱟ? ᱡᱩᱱᱰᱨᱟ ᱠᱚ ᱵᱟᱫᱟᱢ ᱠᱚ᱾
ᱩᱸ ᱵᱟᱫᱟᱢ ᱫᱚ ᱵᱟᱠᱚ ᱪᱟᱥᱟ ᱡᱚᱱᱰᱨᱟ ᱫᱚᱠᱚ ᱪᱟᱥ ᱜᱮᱭᱟ ᱢᱟᱱᱮ ᱟᱰᱤ ᱵᱟᱭᱼᱼ ᱪᱟᱱᱥ ᱨᱮᱱ ᱦᱚᱲ ᱠᱚ ᱢᱟᱱᱮ ᱟᱹᱰᱤ ᱠᱚᱢ ᱠᱚ᱾
ᱚᱸᱻ᱾
ᱡᱟᱦᱟᱸ ᱠᱚ ᱚᱝᱠᱟ ᱥᱮᱬᱟ ᱧᱚᱜ ᱵᱟᱲᱜᱮ ᱛᱟᱦᱮᱱᱟ ᱩᱱᱠᱩ ᱠᱚ ᱟᱨ ᱵᱟᱠᱷᱟᱱ ᱫᱚ ᱚᱱᱮ ᱵᱟᱨᱮ ᱠᱷᱚᱱᱼᱼ ᱠᱤᱨᱤᱧᱟᱜ ᱡᱚᱢ ᱜᱮ᱾
ᱟᱪᱪᱷᱟ᱾ ᱠᱤᱨᱤᱧ ᱦᱚᱸᱛᱚ ᱫᱚᱢᱮ ᱯᱷᱮᱢᱮᱞᱤ ᱡᱩᱫᱤ ᱵᱚᱲᱚᱢ ᱛᱟᱦᱮᱱᱟ ᱢᱟᱱᱮ ᱟᱹᱰᱤ ᱦᱚᱲ ᱚᱲᱟᱜ ᱨᱮᱠᱚᱼᱼ ᱛᱟᱦᱮᱸᱱ ᱜᱮᱭᱟ ᱛᱟᱦᱚᱞᱮ ᱫᱚᱢᱮ ᱠᱤᱨᱤᱧ ᱛᱮᱦᱚ ᱫᱚᱢᱮ ᱞᱟᱜᱟᱜ ᱜᱮᱭᱟ ᱵᱟᱝ ᱥᱮ?
ᱦᱮᱸ ᱦᱮᱸ ᱡᱚᱢ ᱨᱮᱱᱟᱜ ᱥᱚᱠ ᱫᱚ ᱚᱠᱚᱭᱟᱜ ᱵᱟᱝ ᱛᱟᱦᱮᱱᱟ᱾
ᱦᱮᱸ ᱡᱷᱚᱛᱚ ᱦᱚᱲᱟᱜ ᱜᱮ ᱥᱚᱠ ᱫᱚ ᱛᱟᱦᱮᱱ ᱛᱟᱵᱚᱱ ᱜᱮᱭᱟ᱾
ᱦᱮᱸ᱾ ᱟᱡᱚ ᱤᱭᱟᱹ ᱵᱟᱵᱚᱱ ᱞᱟᱹᱭ ᱫᱟ ᱡᱮᱢᱚᱱ ᱤᱭᱟᱹ ᱪᱮᱜ ᱠᱚ ᱞᱟᱹᱭ ᱫᱟ ᱨᱟᱦᱮᱲ᱾
ᱦᱮᱸ᱾
ᱡᱚᱱᱰ ᱡᱚᱱᱰᱨᱟ ᱟᱨ ᱨᱟᱦᱮᱲ ᱫᱩᱧ ᱫᱤᱥᱟᱹᱭᱟ ᱢᱤᱫ ᱥᱟᱝ ᱛᱮᱠᱚ ᱤᱭᱟᱹᱭ ᱜᱮᱭᱟ ᱮᱨ ᱜᱮᱭᱟ᱾
ᱵᱟᱝ ᱜᱮ, ᱟᱞᱮ ᱢᱟ ᱞᱟᱦᱟ ᱵᱚᱪᱷᱚᱨ ᱨᱮᱱᱟᱜ ᱫᱟᱨᱮ ᱛᱟᱞᱮ ᱞᱟᱦᱟ ᱤᱭᱟᱹ ᱨᱮᱱᱟᱜ᱾ ᱮᱠᱷᱚᱱᱳ ᱚᱱᱟ ᱨᱟᱦᱮᱲ ᱫᱟᱨᱮ ᱦᱮᱱᱟᱜᱼᱟ ᱵᱚᱲᱚ ᱵᱚᱲᱚ ᱦᱟᱨᱟ ᱟᱠᱟᱱᱟ᱾
ᱱᱤᱛ‌ ᱦᱚᱸ᱾
ᱱᱤᱛ ᱦᱚᱸ᱾
ᱚ ᱟᱞᱮᱥᱮᱫ ᱫᱚ ᱢᱟᱱᱮ ᱵᱮᱥᱤ ᱫᱚ ᱵᱟᱝ ᱵᱚᱲᱚ ᱫᱚ, ᱢᱟᱱᱮ ᱢᱤᱫ ᱦᱚᱲ ᱥᱚᱢᱟᱱ ᱡᱟ ᱫᱟᱲᱮᱭᱟᱜᱼᱟ᱾ ᱟᱫᱚ ᱫᱟᱨᱮ ᱠᱤ ᱠᱤᱪᱷᱩ ᱡᱚ ᱴᱟᱜ ᱫᱟᱹᱨᱭᱟᱹ ᱞᱮᱱᱠᱷᱟᱱ ᱠᱮᱴᱮᱡ ᱞᱮᱱᱠᱷᱟᱱ ᱜᱮ ᱟᱫᱚ, ᱢᱟᱜᱽ ᱛᱮᱠᱚ ᱨᱚᱦᱚᱲᱟ, ᱫᱚᱦᱚ ᱠᱟᱜᱼᱟ ᱠᱚ᱾
ᱦᱮᱸ ᱟᱞᱮ ᱫᱚ ᱦᱚᱲ ᱯᱟᱨᱚᱢ ᱫᱟᱲᱮᱭᱟᱜᱼᱟ᱾
ᱦᱮᱸ
ᱦᱮᱸ ᱟᱫᱚ ᱦᱚᱸᱱᱚᱝᱠᱟ ᱢᱤᱫ ᱵᱟᱨᱮᱢ ᱨᱚᱦᱚᱭ ᱠᱟᱜ ᱠᱷᱟᱱ ᱤᱭᱟᱹ ᱪᱮᱫ ᱠᱚ ᱞᱟᱹᱭᱟ᱾ ᱴᱮᱤᱭᱟ ᱯᱟᱠᱷᱤ ᱠᱚᱠᱚ ᱡᱚᱢ ᱪᱟᱵᱟᱭ ᱜᱮᱭᱟ ᱟᱫᱚ ᱚᱲᱟᱜ ᱥᱩᱨ ᱨᱮᱜᱮ ᱨᱚᱦᱚᱭ ᱠᱚ ᱢᱮᱱᱟᱜ ᱨᱮᱦᱚᱸ᱾ ᱛᱮᱜᱮ ᱥᱟᱨᱟ ᱫᱤᱱ ᱦᱤᱡᱩᱜ ᱦᱩᱭᱩᱜ ᱨᱮᱦᱚᱸ, ᱟᱫᱚ ᱥᱟᱨᱟ ᱫᱤᱱ ᱜᱮᱢ ᱛᱟᱦᱮᱱᱟ ᱛᱤᱨᱮᱠᱚ ᱦᱤᱡᱩᱜᱼᱟ᱾
ᱦᱮᱸ ᱟᱨ ᱪᱮᱬᱮ ᱡᱤᱱᱤᱥ ᱦᱮᱡ ᱠᱟᱛᱮᱜ ᱟᱵ ᱠᱚ ᱨᱮᱦᱚᱸ ᱛᱤ ᱨᱮ ᱵᱟᱭ ᱡᱚᱢ ᱦᱚᱨᱟᱭᱟ ᱠᱷᱟᱹᱞᱤ᱾ ᱵᱮᱥᱤ ᱫᱚ ᱚᱱᱮ ᱡᱚᱱᱰᱨᱟ ᱠᱚ ᱚᱱᱟ ᱠᱚ ᱫᱚᱢᱮ ᱠᱚ ᱡᱚᱢ ᱜᱮᱭᱟ᱾
ᱦᱩᱸ ᱟᱨ ᱱᱤᱝᱠᱟᱹ ᱵᱟᱫ ᱠᱟᱛᱮᱫ ᱤᱭᱟᱹ ᱠᱚ ᱯᱚᱴᱚᱞ ᱠᱚ ᱠᱩᱸᱫᱽᱨᱤ ᱠᱚ ᱡᱷᱤᱸᱜᱟᱹ ᱠᱚ ᱵᱟᱯᱮ ᱨᱚᱦᱚᱭ ᱜᱮᱭᱟ ᱚᱱᱛᱮ᱾
ᱵᱟᱝ ᱚᱱᱟ ᱠᱚᱫᱚ ᱩᱱᱟᱹᱜ ᱫᱚ ᱵᱟᱝ ᱚᱱᱟ, ᱠᱩᱫᱽᱨᱤ ᱡᱷᱤᱸᱜᱟᱹ ᱠᱚᱫᱚ ᱚᱱᱟ ᱢᱤᱫ ᱵᱟᱨ ᱚᱲᱟᱜ ᱨᱮ ᱧᱟᱢᱚᱜ ᱜᱮᱭᱟ᱾
ᱟᱪᱪᱷᱟ
ᱚᱱᱟ ᱯᱚᱴᱚᱞ ᱴᱚᱢᱮᱴᱳ, ᱚᱱᱟ ᱠᱚᱫᱚ ᱩᱱᱟᱹᱜ ᱫᱚ ᱵᱟᱠᱚ ᱪᱟᱥ ᱜᱮᱭᱟ ᱱᱚᱛᱮ ᱫᱚ᱾
ᱚ ᱟᱞᱤ ᱥᱮ ᱢᱟ ᱱᱚᱛᱮ ᱢᱟ ᱡᱚᱛ ᱡᱚᱛᱚ ᱞᱮᱠᱟᱱᱟᱜ ᱜᱮᱠᱚ ᱪᱟᱥ ᱜᱮᱭᱟ ᱢᱟᱱᱮ ᱯᱩᱨᱟᱹ ᱟᱞᱮ ᱴᱚᱞᱟ ᱨᱮᱢᱟ ᱡᱚᱛᱚ᱾ ᱡᱚᱛᱚ ᱦᱚᱲ ᱜᱮᱠᱚ ᱪᱟᱥ ᱜᱮᱭᱟ ᱠᱚᱢ ᱠᱚᱢ ᱦᱚᱲ ᱜᱮ ᱵᱟᱠᱚ ᱚᱱᱠᱟ ᱵᱟ ᱠᱚ ᱨᱚᱦᱚᱭ ᱜᱮᱭᱟ ᱪᱮᱫ ᱜᱮ᱾
ᱦᱮᱸ ᱟᱫᱚ ᱚᱠᱚ ᱯᱚᱨᱤᱥᱛᱤᱛᱤ ᱚᱠᱟᱞᱮᱠᱟ ᱛᱟᱦᱮᱱᱟ, ᱥᱚᱢᱵᱷᱚᱵᱚᱱᱟ ᱵᱩᱡᱟ ᱥᱮ ᱵᱟᱭ ᱵᱩᱡᱟ᱾
ᱦᱮᱸ ᱟᱫᱚ ᱡᱷᱚᱛᱚ ᱦᱚᱲᱟᱜ ᱜᱮ ᱪᱮᱫ ᱠᱚ ᱞᱟᱹᱭᱟ ᱦᱟᱥᱟ ᱡᱟᱭᱜᱟ ᱦᱚᱸ ᱦᱮᱱᱟᱜ ᱛᱟᱠᱚᱣᱟ ᱟᱫᱚ᱾ ᱟᱞᱮ ᱥᱮᱫ ᱫᱚ ᱱᱚᱝᱠᱟ ᱢᱮᱱᱤ ᱠᱚᱫᱚ ᱵᱟᱹᱱᱩᱜ ᱜᱮᱭᱟ, ᱟᱫᱚ ᱜᱟᱰᱟ ᱫᱷᱟᱨᱮ ᱨᱮ ᱡᱚᱛᱚ ᱦᱚᱲᱟᱜ ᱜᱮ ᱠᱷᱮᱛ ᱦᱮᱱᱟᱜ, ᱢᱟᱱᱮ ᱟᱞᱮ ᱴᱚᱞᱟ ᱨᱮ ᱛᱤᱱᱟᱹᱜ ᱦᱚᱲ ᱚᱲᱟᱜ ᱦᱮᱱᱟᱜ ᱛᱟᱠᱚ ᱡᱷᱚᱛᱚ ᱦᱚᱲᱟᱜ ᱜᱮ ᱜᱟᱰᱟ ᱥᱩᱨ ᱨᱮ ᱠᱷᱮᱛ ᱦᱮᱱᱟᱜ-ᱟ ᱟᱫᱚ ᱚᱱᱟ ᱫᱚ ᱪᱟᱥᱟᱢ ᱥᱮ ᱵᱟᱢ ᱪᱟᱥᱟ ᱚᱱᱟ ᱫᱚ ᱟᱢᱟᱜ ᱤᱭᱟᱹ ᱠᱟᱱᱟ ᱥᱮ
ᱦᱮᱸ ᱡᱮᱢᱚᱱ ᱟᱞᱮ ᱥᱮᱭᱤᱴ ᱫᱚ ᱜᱟᱰᱟ ᱥᱟᱭᱤᱰ ᱛᱮ ᱡᱟᱸᱦᱟᱸᱭ ᱠᱚᱣᱟᱜ ᱢᱮᱱᱟᱜᱼᱟ ᱩᱱᱠᱩ ᱫᱚ ᱦᱩᱲᱩ ᱠᱚ ᱨᱟᱠᱟᱵ ᱠᱟᱛᱮᱫ ᱫᱚ ᱪᱷᱳᱞᱟ ᱠᱚ ᱨᱚᱦᱚᱭ ᱜᱮᱭᱟ ᱟᱨ ᱠᱤᱪᱷᱩ ᱫᱚ ᱟᱹᱞᱩ ᱟᱨ ᱱᱚᱰᱮ ᱟᱞᱮ ᱰᱤᱦᱟᱹᱨᱮ ᱡᱟᱸᱦᱟᱸᱭ ᱠᱚ ᱢᱮᱱᱟᱜ ᱠᱚᱣᱟ ᱩᱱᱠᱩ ᱫᱚ ᱵᱮᱥᱤᱨ ᱵᱷᱟᱜ ᱤᱧ ᱧᱮᱞ ᱠᱟᱫᱟ ᱵᱮᱜᱟᱲ ᱪᱟᱥ ᱵᱮᱥᱤ ᱦᱩᱭᱩᱜ ᱜᱮᱭᱟ᱾ ᱢᱟᱱᱮ ᱥᱮᱬᱟ ᱥᱮᱬᱟ ᱵᱟᱲᱜᱮ ᱛᱚ, ᱟᱫᱚ ᱵᱮᱸᱜᱟᱲ ᱚᱱᱟ ᱚᱠᱚᱭ ᱫᱚ ᱦᱟᱭᱵᱨᱤᱰ ᱵᱮᱸᱜᱟᱲ ᱚᱠᱚᱭ ᱫᱚ ᱵᱮᱜᱩᱱᱤ ᱠᱟᱞᱟᱨᱟᱜ ᱪᱮᱫ ᱵᱮᱸᱟᱲ ᱠᱚ ᱞᱟᱹᱭᱭᱟᱜ ᱵᱟᱹᱧ ᱰᱟᱭᱟ ᱛᱮᱢᱚᱱ ᱫᱚ ᱦᱮᱸ ᱚᱱᱮ ᱚᱱᱠᱟᱱᱟᱜ ᱜᱮ ᱟᱨᱠᱤ ᱵᱮᱥᱤ ᱠᱚ ᱪᱟᱥ ᱜᱮᱭᱟ᱾ ᱟᱫᱚ ᱠᱷᱚ ᱤᱭᱟᱹ ᱩᱱᱠᱩ ᱯᱟᱹᱭᱠᱟᱹᱨ ᱠᱚ ᱚᱱᱠᱟ ᱜᱮ ᱠᱟᱛᱷᱟ ᱠᱚ ᱛᱟᱦᱮᱸᱱᱟ ᱛᱚ ᱞᱟᱦᱟ ᱠᱷᱚᱡ᱾ ᱩᱝᱠᱩ ᱢᱟᱞᱤᱠ ᱠᱚ ᱥᱟᱶ ᱡᱮ ᱟᱢᱟᱜ ᱵᱟᱲᱜᱮ ᱢᱮᱱᱟᱜᱼᱟ ᱛᱟᱦᱚᱞᱮ ᱱᱤᱭᱟᱹ ᱵᱟᱨᱮᱢ ᱪᱟᱥ ᱞᱮᱠᱷᱟᱱ ᱱᱤᱱᱟᱹᱜ ᱫᱚᱨ ᱛᱮᱧ ᱦᱟᱛᱟᱣ ᱛᱟᱢᱟ᱾ ᱱᱚᱝᱠᱟ ᱚᱱᱠᱟ ᱠᱟᱛᱷᱟ ᱛᱟᱦᱮᱸᱱ ᱛᱟᱠᱚᱣᱟ ᱚᱱᱟᱛᱮ ᱢᱟᱱᱮ ᱪᱷᱩᱴᱟᱹᱜ ᱜᱮᱭᱟ ᱠᱚ ᱵᱮᱸᱜᱟᱲ ᱪᱟᱥ ᱠᱚᱨᱮ ᱫᱚ ᱫᱚᱢᱮ ᱜᱮ᱾
ᱟᱞᱮ ᱥᱮᱫ ᱫᱚ ᱚᱱᱠᱟ ᱫᱚ ᱵᱟᱝ ᱟᱞᱮ ᱫᱚ ᱟᱯᱟᱱ ᱟᱹᱯᱤᱱᱧ ᱵᱩᱡᱮᱭᱟ ᱨᱚᱦᱚᱭ ᱠᱮᱫᱟᱞᱮ ᱦᱩᱭ ᱱᱟ ᱵᱟᱡᱟᱨ ᱞᱮ ᱤᱫᱤ ᱠᱮᱫᱟ ᱟᱯᱮᱥᱮᱫ ᱫᱚ ᱚᱱᱠᱟ ᱤᱭᱟᱹ ᱠᱚ ᱦᱤᱡᱩᱜᱼᱟ ᱟᱨᱠᱚ ᱵᱟ ᱡᱟᱦᱟᱸᱭ ᱠᱚ ᱤᱭᱟᱹᱭᱟ ᱚᱸᱰᱮ ᱠᱷᱚᱱ ᱚᱲᱟᱜ ᱠᱷᱚᱱ ᱜᱮᱠᱚ ᱛᱩᱞᱟᱹᱣ ᱤᱫᱤᱭᱟ ᱦᱮᱸ ᱥᱮ ᱪᱮᱫ?
ᱦᱮᱸ ᱢᱟᱱᱮ ᱯᱟᱹᱭ ᱯᱟᱹᱭᱠᱟᱹᱨ ᱥᱚᱝᱜᱮ ᱠᱟᱛᱷᱟ ᱠᱚᱨᱟ ᱛᱟᱦᱮᱸᱱᱟ ᱡᱮ ᱟᱢ ᱴᱷᱮᱡ ᱠᱷᱚᱱᱟᱜ ᱤᱧ ᱱᱤᱱᱟᱹᱜ ᱜᱟᱹᱰᱤ ᱥᱮ ᱩᱱᱟᱹᱜ ᱜᱟᱹᱰᱤᱧ ᱧᱟᱢ ᱤᱭᱟᱹ ᱦᱟᱛᱟᱣᱟ, ᱛᱟᱦᱞᱮ ᱟᱢ ᱱᱤᱱᱟᱹᱜ ᱤᱧ ᱡᱟᱦᱟᱸ ᱞᱮᱠᱟᱛᱮ ᱡᱚᱜᱟᱲᱤᱧ ᱦᱩᱭᱩᱜ ᱛᱟᱢᱟ, ᱟᱫᱚ ᱚᱱᱟ ᱫᱚ ᱵᱟᱲᱜᱮ ᱢᱟᱹᱞᱤᱠ ᱮ ᱵᱩᱡᱟᱭ ᱟᱡ ᱡᱩᱫᱤ ᱵᱟᱨ ᱜᱟᱰᱤ ᱫᱚᱨᱠᱟᱨ ᱛᱟᱭ, ᱛᱟᱦᱞᱮ ᱵᱟᱨ ᱜᱟᱲᱤ ᱡᱩᱫᱤ ᱟᱡ ᱮᱠᱞᱟᱛᱮ ᱢᱤᱫ ᱜᱟᱹᱰᱤᱭ ᱮᱢ ᱠᱮᱫᱟᱭ, ᱟᱨ ᱢᱤᱫ ᱜᱟᱹᱰᱤ ᱵᱟᱝ ᱵᱟᱭ ᱮᱢ ᱫᱟᱲᱮᱭᱟᱭ ᱠᱟᱱᱟ, ᱩᱱᱤ ᱟᱵᱟᱨ ᱡᱟᱦᱟᱸᱭᱟᱜ ᱵᱟᱲᱜᱮ ᱠᱷᱚᱱᱜᱮ ᱡᱟᱦᱟᱸ ᱞᱮᱠᱟᱛᱮ ᱢᱮᱱᱮᱡ ᱠᱟᱛᱮᱜ ᱮᱢᱟᱭ ᱦᱩᱭᱩᱜ ᱛᱟᱭᱟ᱾ ᱴᱟᱠᱟ ᱯᱚᱭᱥᱟ ᱦᱚᱸ ᱩᱱᱤ ᱫᱚ ᱞᱟᱦᱟᱨᱮ ᱡᱩᱫᱤᱢ ᱢᱮᱛᱟᱭᱟ ᱩᱱᱤ ᱱᱚᱜᱚᱫᱮ ᱮᱢᱚᱜᱼᱟ ᱮᱴᱵᱷᱟᱝᱥᱮ ᱮᱢ ᱛᱟᱦᱮᱸᱱᱟ᱾
ᱦᱩᱸ᱾
ᱤᱱᱟᱹ ᱠᱷᱟᱡ ᱢᱟᱱᱮ ᱯᱟᱹᱭᱠᱟᱹᱨ ᱢᱤᱫᱴᱮᱡ ᱛᱟᱦᱮᱸᱱᱟᱭ ᱡᱮ ᱵᱟᱝ ᱤᱧᱦᱩᱧ ᱧᱟᱢ ᱜᱮᱭᱟ ᱮᱵᱚᱝ ᱢᱤᱫᱴᱮᱡ ᱪᱟᱹᱥᱤ ᱦᱚᱸᱭ ᱞᱟᱹᱭᱟ ᱡᱮ ᱵᱟᱝ ᱪᱟᱥ ᱜᱮ ᱦᱩᱭᱩᱜ ᱛᱤᱧᱟ᱾ ᱦᱮᱸ ᱟᱨ ᱢᱤᱫᱴᱮᱡ ᱪᱟᱹᱥᱤ ᱦᱚᱲᱮᱢ ᱞᱟᱹᱭᱟ ᱡᱮ ᱵᱟᱝ ᱦᱮᱸ ᱤᱢᱟᱹᱧ ᱠᱟᱱᱟ ᱥᱮ ᱱᱚᱰᱮ ᱤᱧᱟᱹᱜ ᱱᱚᱣᱟ ᱯᱚᱭᱥᱟ ᱢᱮᱱᱟᱜ ᱛᱤᱧ ᱪᱷᱩᱴᱟᱹᱣ ᱦᱩᱭᱩᱜ ᱛᱤᱧᱟᱹ ᱢᱮᱱᱛᱮ᱾
ᱦᱩᱸ ᱦᱩᱸ ᱦᱮᱸ ᱚᱱᱟ ᱢᱟ ᱠᱟᱛᱷᱟ ᱠᱟᱱ ᱜᱮᱭᱟ᱾
ᱦᱩᱸ᱾ ᱟᱨ ᱛᱟᱦᱚᱞᱮ ᱟᱯᱮ ᱫᱚ ᱡᱚᱢ ᱵᱟᱲᱟ ᱠᱚᱫᱚ ᱦᱩᱭᱱᱟᱥᱮ ᱵᱟᱝ ᱟᱣᱨᱤ?
ᱦᱮᱸ ᱡᱚᱢ ᱠᱚ ᱵᱟᱦᱩ ᱦᱩᱭ ᱠᱟᱱ ᱜᱮᱭᱟ᱾ ᱟᱨ ᱟᱯᱮᱫ ᱫᱚ ᱡᱚᱢ ᱵᱟᱲᱟ ᱠᱮᱫᱟ ᱯᱮ ᱥᱮ ᱵᱟᱝ ᱛᱟᱦᱚᱞᱮ?
ᱟᱣᱨᱤ ᱱᱤᱛᱚᱜ ᱦᱟᱸᱜ ᱪᱚᱸᱫᱟ ᱵᱟᱲᱟᱭ ᱦᱩᱭᱩᱜᱼᱟ ᱦᱟᱸᱜ ᱠᱟᱹᱴᱤᱡ ᱞᱮᱴ ᱛᱮᱜᱮ᱾
ᱚ᱾
ᱟᱫᱚ ᱦᱟᱸᱜ ᱟᱞᱮ ᱠᱚᱫᱚ ᱟᱛᱳ ᱫᱤᱥᱚᱢ ᱫᱚ ᱵᱮᱥᱤ ᱫᱚ ᱵᱟᱞᱮ ᱛᱟᱦᱮᱸ ᱠᱟᱱᱟ ᱛᱚ,
ᱚ ᱟᱪᱪᱷᱟ᱾
ᱚᱱᱮ ᱡᱟᱦᱟᱸ ᱛᱤᱥ ᱠᱚᱨᱮ ᱵᱚᱸᱜᱟ ᱵᱩᱨᱩ ᱢᱟᱜ ᱢᱚᱬᱮ ᱥᱚᱦᱨᱟᱭ ᱯᱚᱨᱚᱵ ᱯᱚᱨᱚᱵᱽ ᱵᱤᱭᱮ ᱵᱟᱯᱞᱟ ᱠᱚᱨᱮ ᱪᱟᱞᱟᱜ ᱦᱩᱭᱩᱜ ᱫᱚ᱾
ᱛᱟ ᱦᱮᱸ ᱦᱩᱸ ᱚᱱᱟ ᱢᱟᱧ ᱵᱩᱡᱽ ᱠᱮᱫ ᱵᱟᱭᱨᱮ ᱨᱮᱜᱮᱢ ᱛᱟᱦᱮᱸᱱᱟ, ᱤᱭᱟᱹ ᱟᱹᱛᱩ ᱫᱤᱥᱚᱢ ᱨᱮᱱᱟᱜ ᱤᱭᱟᱹ ᱠᱚᱢ ᱵᱟᱰᱟᱭ ᱜᱮᱭᱟ ᱥᱮ ᱵᱟᱝ ᱵᱟᱦᱟ ᱥᱚᱦᱨᱟᱭ ᱡᱟᱦᱟᱸᱢ ᱢᱮᱱ ᱤᱫᱤ ᱠᱮᱜ?
ᱦᱮᱸ ᱱᱮ ᱛᱮᱢᱚᱱ ᱫᱚ ᱵᱟᱝ ᱡᱟᱜᱮ ᱱᱮ ᱟᱵᱚ ᱢᱤᱰᱤᱭᱟᱢ ᱪᱤᱠᱤᱛᱮ ᱯᱟᱲᱦᱟᱣ ᱧᱟᱢ ᱠᱟᱜ ᱟᱸᱡᱚᱢ ᱠᱟᱜ ᱤᱱᱟᱹᱜᱮ, ᱟᱨ ᱧᱮᱞ ᱛᱮᱫᱚ ᱵᱚᱦᱩ ᱠᱤᱪᱷᱩ ᱜᱮᱧ ᱧᱮᱞ ᱠᱟᱫᱟ ᱟᱫᱚ-ᱼ ᱵᱷᱩᱜᱟᱱ ᱱᱤᱭᱚᱢ ᱟᱹᱨᱤᱪᱟᱹᱞᱤ ᱢᱮᱱᱟᱜ ᱛᱟᱵᱚᱱᱟ ᱛᱚ ᱠᱤᱱᱛᱩ ᱛᱮᱢᱚᱱ ᱚᱱᱟ ᱫᱚ ᱩᱱᱟᱹᱜ ᱠᱤᱪᱷᱩ ᱵᱟᱰᱟᱭ ᱫᱚ ᱵᱟᱹᱱᱩᱜᱼᱟ᱾
ᱦᱮᱸ ᱛᱟᱦᱚᱞᱮ ᱱᱚᱝᱠᱟ ᱟᱵᱚ ᱫᱚ ᱮᱱᱮᱡ ᱥᱮᱨᱮᱧ ᱠᱚ ᱵᱟᱲᱟᱭ ᱜᱮᱭᱟ ᱥᱮ ᱵᱟᱝ ᱫᱟᱦᱚᱞᱮ?
ᱦᱚᱸ ᱚᱱᱟ ᱥᱮᱫ ᱛᱮᱫᱚ ᱠᱟᱹᱴᱤᱧ ᱢᱟᱱᱮ ᱢᱚᱱᱮ ᱠᱚ ᱚᱨ ᱜᱮᱭᱟᱭᱛᱳ ᱚᱲᱟᱜ ᱠᱚ ᱪᱟᱞᱟᱣ ᱞᱮᱱᱠᱷᱟᱱ ᱫᱚ ᱯᱳᱭᱞᱳ ᱫᱚᱨᱵᱟᱨᱤᱧ ᱛᱟᱦᱮᱸᱱᱟ ᱠᱟᱨᱚᱱ ᱩᱱᱠᱩ ᱥᱮᱬᱟ ᱡᱟᱦᱟᱸ ᱟᱵᱚᱨᱮᱱ ᱦᱟᱯᱲᱟᱢ ᱠᱚᱠᱚ ᱛᱟᱦᱮᱸᱱ ᱜᱮᱭᱟ, ᱩᱱᱠᱩ ᱠᱟᱹᱴᱤᱡ ᱜᱟᱯᱟᱞᱢᱟᱨᱟᱣ ᱠᱚᱨᱮ ᱠᱚ ᱦᱚᱦᱚ ᱫᱩᱲᱩᱵ ᱤᱧ ᱜᱮᱭᱟ ᱾ ᱠᱟᱨᱚᱱ ᱡᱟᱦᱟᱸ ᱛᱤᱥ ᱠᱚᱨᱮ ᱪᱟᱞᱟᱜᱼᱟᱭ᱾ ᱦᱮᱡ ᱟᱠᱟᱱᱟᱭ᱾ ᱟᱫᱚ ᱠᱟᱹᱴᱤᱡ ᱠᱚ ᱨᱚᱲ ᱜᱚᱫ ᱟᱹᱧᱟ᱾ ᱟᱫᱚ ᱩᱱ ᱥᱩᱢᱟᱹᱭ ᱫᱩᱲᱩᱵ ᱢᱮᱥᱟ ᱞᱮᱱᱠᱷᱟᱱ ᱢᱤᱫᱵᱟᱨ ᱵᱩᱜᱤ ᱵᱟᱹᱲᱤᱡᱼᱼ ᱱᱚᱛᱮᱱᱟᱜ ᱠᱚ ᱠᱩᱞᱤᱧᱟ᱾ ᱛᱟᱯᱚᱨ ᱟᱠᱚ ᱴᱷᱮᱡ ᱠᱷᱚᱡ ᱤᱧ ᱦᱚᱸᱧ ᱟᱸᱡᱚᱢ ᱡᱚᱝ ᱟᱜᱼᱟ᱾ ᱠᱟᱹᱤᱡ ᱵᱷᱟᱜᱤᱧ ᱵᱩᱡ ᱜᱮᱭᱟ᱾ ᱟᱫᱚ ᱩᱱᱠᱩ ᱴᱷᱮᱡ ᱠᱷᱚᱱ ᱜᱮ ᱠᱤᱪᱷᱩ ᱡᱮᱢᱚᱱᱼᱼ ᱨᱮᱜᱽᱲᱟ ᱨᱩ ᱨᱮ ᱠᱟᱹᱴᱤᱡ ᱤᱭᱟᱹ ᱜᱤᱧ, ᱯᱟᱹᱨᱩᱠᱷᱤᱭᱟᱹ ᱜᱤᱧ᱾
ᱮᱸ᱾
ᱚᱱᱟ ᱨᱮᱫᱚ ᱟᱨ ᱵᱟᱠᱤ ᱫᱚ ᱪᱮ ᱛᱩᱢᱫᱟᱹᱜ ᱨᱮ ᱟᱨ ᱴᱟᱢᱟᱠᱼᱼ ᱫᱚ ᱚᱱᱟ ᱫᱚ ᱱᱚᱨᱢᱟᱞ ᱚᱱᱟ ᱫᱚ ᱵᱩᱡᱷᱟᱹᱜᱼᱟ᱾ ᱛᱩᱢᱫᱟᱹᱜ ᱛᱟᱞᱮᱢ ᱥᱟᱵ ᱞᱮᱠᱷᱟᱱ ᱜᱮ᱾ ᱟᱫᱚ ᱟᱸᱴ ᱫᱚ ᱢᱮᱱᱟᱜᱼᱟ᱾ ᱨᱮᱜᱽᱲᱟ ᱜᱚᱴᱟᱵ ᱨᱮ ᱟᱨ ᱛᱩᱢᱫᱟᱹᱜ ᱨᱟᱦᱟ ᱯᱟᱞᱴᱟᱣ ᱨᱮ᱾
ᱦᱮᱸ ᱚᱱᱟ ᱫᱚ ᱡᱮᱢᱚᱱ ᱥᱮᱨᱮᱧ ᱤᱭᱟᱹ ᱞᱮᱠᱟᱛᱮ ᱟᱢ ᱫᱚᱼᱼ ᱯᱟᱞᱴᱟᱣ ᱦᱳᱭᱳᱜ ᱛᱟᱢᱟ᱾ ᱥᱮᱨᱮᱧ ᱨᱮᱱᱟᱜ ᱪᱮᱠᱟ ᱥᱩᱨ ᱦᱩᱭᱩᱜ ᱠᱟᱱᱟ ᱨᱟᱦᱟ ᱦᱩᱭᱩᱜ ᱠᱟᱱᱟ᱾
ᱨᱟᱦᱟ ᱡᱮᱢᱚᱱ ᱛᱟᱦᱮᱱ ᱛᱟᱵᱚᱱᱟ ᱟᱞᱟᱫᱟ, ᱟᱞᱟᱫᱟ ᱢᱤᱫᱴᱟᱝ, ᱢᱤᱫᱴᱟᱝ ᱫᱚᱝ, ᱞᱟᱜᱽᱲᱮ, ᱥᱚᱨᱦᱟᱭ ᱚᱱᱠᱟ ᱜᱮ ᱨᱩ ᱨᱮᱱᱟᱜ ᱦᱚᱸ ᱟᱞᱟᱫᱟ ᱰᱟᱱᱴᱟ, ᱞᱩᱨᱦᱤ, ᱢᱤᱫᱴᱮᱱ ᱦᱟᱹᱴᱤᱧ ᱛᱟᱦᱮᱱᱟ ᱟᱫᱚ ᱾ ᱩᱱᱟᱹᱜ ᱦᱟᱹᱴᱤᱧ ᱫᱚ ᱦᱟᱸᱜ ᱵᱟᱲᱟᱭ ᱦᱚᱸ ᱵᱟᱹᱱᱩᱜᱼᱟ ᱾ ᱱᱚᱨᱢᱮᱞᱤ ᱡᱟᱦᱟᱸᱼᱼ ᱳᱭ ᱢᱤᱫ ᱛᱷᱮᱠᱮ ᱢᱚᱬᱮ ᱜᱚᱴᱟᱝ ᱜᱟᱱ ᱞᱮᱠᱷᱟ ᱞᱮᱠᱷᱟᱡ ᱞᱟᱹᱭ ᱜᱟᱱᱚᱜᱼᱟ᱾ ᱡᱟᱭᱦᱳᱜ ᱢᱤᱫᱵᱟᱨ ᱵᱟᱲᱟᱭ ᱢᱮᱱᱟᱜᱼᱟ᱾
ᱟᱪᱪᱷᱟ, ᱚᱱᱟᱦᱚᱸ ᱵᱟᱲᱟᱭ ᱢᱟ ᱞᱟᱹᱠᱛᱤ ᱠᱟᱱ ᱜᱮᱭᱟ᱾
ᱟᱵᱚ ᱠᱚᱣᱟᱜ ᱥᱟᱨᱟᱜ ᱤᱭᱟᱹ ᱨᱮᱱᱟᱜ ᱠᱟᱱᱟ ᱾ ᱚᱱᱟ ᱠᱚᱫᱚ ᱵᱟᱢ ᱵᱟᱰᱟᱭ ᱠᱷᱟᱜ ᱠᱷᱟᱱ ᱫᱚ᱾ ᱦᱚᱲ ᱦᱚᱸᱠᱚ ᱨᱚᱲ ᱞᱟᱸᱫᱟ ᱟᱢᱟ ᱩᱱᱟᱹᱜ ᱚᱞ ᱯᱟᱲᱦᱟᱣ ᱠᱟᱛᱮᱼᱼ ᱜᱤᱫᱽᱨᱟᱹ ᱦᱚᱸ ᱱᱚᱣᱟ ᱠᱚ ᱵᱟᱠᱚ ᱵᱟᱲᱟᱭᱟ᱾
ᱦᱮᱸ ᱚᱱᱠᱟ ᱜᱤ, ᱢᱤᱫᱴᱟᱝ ᱜᱷᱚᱴᱚᱱᱟ ᱦᱮᱱᱟᱜᱼᱟ᱾ ᱤᱧᱟᱹᱜ ᱤᱭᱟᱹ ᱨᱮᱜᱮ ᱜᱷᱚᱴᱟᱣ ᱠᱟᱱᱟ ᱚᱱᱠᱟ᱾ ᱟᱫᱚ ᱠᱟᱹᱴᱤᱡ ᱠᱷᱚᱱ ᱟᱞᱮ ᱴᱚᱞᱟ ᱨᱮᱫᱚ ᱮᱱᱮᱡᱽ ᱥᱮᱨᱮᱧ ᱵᱟᱝ ᱦᱩᱭᱩᱜ ᱛᱟᱦᱮᱸ ᱮᱸ, ᱟᱫᱚ ᱚᱱᱠᱟᱼᱼ ᱪᱟᱞᱟᱣ ᱦᱩᱭ ᱟᱠᱟᱱᱟ᱾ ᱡᱷᱚᱛᱚ ᱦᱚᱲ ᱠᱚ ᱮᱱᱮᱡᱽ ᱥᱮᱨᱮᱧ ᱮᱫᱟ᱾ ᱛᱟᱯᱚᱨᱮ ᱵᱟᱵᱟ ᱥᱚᱢᱟᱱ ᱦᱚᱲ ᱜᱮ ᱩᱱᱤ ᱢᱮᱛᱟᱞᱤᱧ ᱠᱟᱱᱟᱭ ᱚᱱᱠᱟ ᱢᱮᱛᱟᱞᱤᱧ ᱠᱟᱱᱟ᱾ ᱦᱮᱸ ᱜᱤᱫᱽᱨᱟᱹ ᱟᱢ ᱵᱟᱵᱟ ᱟᱨ ᱟᱢ ᱟᱭᱳ ᱩᱱᱟᱹᱜ ᱪᱮᱦᱨᱟ ᱥᱟᱡᱽᱼᱼ ᱥᱟᱯᱲᱟᱣ ᱠᱟᱛᱮᱫ ᱠᱚ ᱠᱳᱞ ᱠᱟᱜ ᱵᱤᱱᱟ᱾ ᱮᱱᱮᱡᱽ ᱥᱮᱨᱮᱧ ᱵᱟᱠᱚ ᱥᱮᱬᱟ ᱠᱟᱜ ᱵᱤᱱᱟ ᱾ ᱟᱫᱚ ᱩ ᱼᱼ ᱚᱱᱟ ᱠᱟᱛᱷᱟ ᱟᱸᱡᱚᱢ ᱠᱟᱛᱮ, ᱟᱫᱚᱧ ᱞᱟᱹᱭ ᱫᱟ ᱵᱟᱝ, ᱡᱟᱦᱟᱸ ᱞᱮᱠᱟᱛᱮ ᱮᱱᱮᱡᱽ, ᱮᱱᱮᱡᱽ ᱫᱚ ᱥᱮᱬᱟ ᱫᱚᱨᱠᱟᱨ ᱜᱮᱛᱤᱧᱟ᱾ ᱤᱧ ᱫᱚ ᱵᱟᱹᱧ ᱠᱟᱹᱴᱤᱡᱼᱼ ᱦᱩᱭ ᱠᱟᱱᱟ ᱾ ᱛᱟᱯᱚᱨᱮ ᱮᱛᱚᱧ ᱥᱮᱬᱟ ᱠᱮᱫᱟ ᱾ ᱡᱩᱫᱤ ᱱᱮᱛᱟᱨ ᱵᱟᱯᱞᱟ ᱚᱲᱟᱜ ᱠᱚ ᱦᱩᱭᱩᱜ ᱜᱮᱭᱟᱼ ᱟᱭᱳ ᱟᱨ ᱵᱟᱵᱟ ᱫᱚᱠᱤᱱ ᱛᱤᱸᱜᱩ ᱠᱚᱜᱼᱟ᱾ ᱤᱧ ᱫᱚ ᱮᱱᱮᱡᱽ ᱤᱧ ᱪᱷᱩᱴᱟᱹᱣ ᱮᱱ ᱜᱮ᱾
ᱮᱱᱛᱮ ᱨᱮ ᱟᱫᱚ ᱦᱮᱸ ᱨᱟᱹᱥᱠᱟᱹ ᱠᱟᱱᱟ᱾ ᱟᱵᱚ ᱥᱟᱱᱛᱟᱲ ᱫᱚ ᱢᱤᱫᱼᱼ ᱠᱟᱛᱷᱟ ᱪᱮᱫ ᱠᱚ ᱞᱟᱹᱭᱟ᱾ ᱟᱵᱚ ᱚᱲᱟᱜ ᱦᱚᱲ ᱨᱮᱱ ᱵᱚᱭᱦᱟ, ᱢᱤᱥᱤ, ᱟᱭᱳ, ᱵᱟᱵᱟᱼᱼ ᱥᱟᱵ ᱠᱟᱛᱮᱢ ᱮᱱᱮᱡᱽ ᱨᱮᱦᱚᱸ, ᱚᱠᱚᱭ ᱦᱚᱸ ᱪᱮᱫ ᱚᱱᱟ ᱠᱟᱛᱷᱟ ᱫᱚ ᱵᱟᱠᱚ ᱨᱚᱲᱟ᱾
ᱵᱟᱠᱚ ᱨᱚᱲᱟ᱾ ᱟᱫᱚ ᱤᱧ ᱫᱚ ᱱᱚᱝᱠᱟ ᱵᱟᱦᱟ, ᱥᱚᱨᱦᱟᱭ ᱡᱷᱚᱛᱜᱮ ᱮᱱᱮᱡᱽ ᱤᱧ ᱠᱩᱥᱤᱭᱟᱜᱼᱟ᱾ ᱢᱟᱹᱭᱩᱠ ᱵᱚᱠᱥᱼᱼ ᱥᱩᱫᱷᱩ ᱤᱧᱫᱚ ᱮᱱᱮᱡᱽ ᱵᱟᱹᱧ ᱠᱩᱥᱤᱭᱟᱜᱼᱟ᱾ ᱰᱤᱡᱮ ᱮᱱᱮᱡᱽ ᱡᱟᱦᱟᱸ ᱠᱚ ᱢᱮᱱᱟᱜ ᱜᱮᱭᱟ᱾ ᱴᱟᱢᱟᱠᱼᱼ ᱛᱩᱢᱫᱟᱜ, ᱵᱮᱜᱽᱲᱟ ᱡᱟᱦᱟᱸ ᱨᱮ ᱨᱩ ᱠᱟᱛᱮ, ᱚᱱᱟ ᱨᱮᱱᱟᱜ ᱛᱟᱣ ᱧᱟᱢᱚᱜᱼᱟ᱾ ᱮᱱᱮᱡᱽ ᱨᱮᱱᱟᱜ ᱤᱭᱟᱹᱧᱼᱼ
ᱦᱮᱸ ᱚᱱᱟ ᱡᱟᱦᱟᱸ ᱨᱟᱹᱥᱠᱟᱹ ᱠᱟᱱᱟ᱾ ᱟᱨ ᱡᱟᱦᱟᱸ ᱰᱤᱡᱮ ᱮᱱᱮᱡᱽ ᱨᱟᱹᱥᱠᱟᱹ ᱠᱟᱱᱟ᱾ ᱵᱚᱦᱩ ᱯᱟᱨᱛᱷᱚᱠᱠᱚ ᱢᱮᱱᱟᱜᱼᱟ᱾
ᱦᱮᱸ᱾ ᱟᱫᱚᱧ ᱞᱟᱹᱭᱫᱟ, ᱱᱚᱝᱠᱟ ᱚᱱᱠᱟ ᱢᱮᱱ ᱠᱮᱫᱟ ᱟᱭᱩᱧ ᱢᱮᱛᱟᱭ ᱠᱟᱱᱟ ᱾ᱞᱟᱹᱭ ᱫᱟᱹᱧ ᱦᱮᱸ ᱮᱱᱮᱡᱽ ᱠᱚ ᱵᱟᱢ ᱥᱮᱬᱟ ᱠᱟᱣ ᱫᱤᱧᱟ᱾ ᱟᱫᱚ ᱨᱟᱹᱜᱤ ᱫᱚ ᱵᱩᱡᱮᱱ ᱜᱮᱭᱟ ᱮᱱᱮᱡᱽ ᱡᱚᱠᱷᱚᱱ ᱵᱟᱹᱧ ᱵᱟᱲᱟᱭ ᱜᱮᱭᱟ᱾ ᱟᱫᱚᱢ ᱪᱤᱠᱟᱹᱭᱟ ᱵᱟᱢ ᱥᱮᱬᱟ ᱠᱟᱜ ᱠᱷᱟᱱ᱾
ᱦᱮᱸ, ᱟᱫᱚ ᱦᱩᱰᱤᱧ ᱨᱮ ᱡᱩᱫᱤ ᱢᱟ ᱵᱟᱵᱟ ᱛᱟᱹᱠᱤᱱ ᱥᱮ ᱟᱭᱳ ᱵᱟᱵᱟ ᱛᱟᱹᱠᱤᱱ᱾ ᱡᱩᱫᱤ ᱵᱟᱹᱠᱤᱱ ᱢᱮᱥᱟ ᱦᱚᱪᱚᱣᱟᱢᱟ᱾
ᱵᱟᱝ ᱠᱟᱛᱷᱟ ᱫᱚ ᱚᱱᱠᱟ ᱞᱮᱠᱟ ᱠᱟᱛᱷᱟ ᱫᱚ ᱵᱟᱝ ᱦᱩᱭᱩᱜ ᱠᱟᱱᱟ᱾ ᱠᱟᱛᱷᱟ ᱫᱚ ᱦᱩᱭᱩᱜ ᱠᱟᱱᱟ ᱟᱞᱮ ᱴᱚᱞᱟ ᱨᱮ ᱮᱱᱮᱡᱽ ᱥᱮᱨᱮᱧ ᱵᱟᱝ ᱦᱩᱭᱩᱜ ᱜᱮᱭᱟ ᱚᱱᱠᱟ ᱞᱮᱠᱟ᱾
ᱦᱩᱸ
ᱛᱟᱦᱚᱞᱮ ᱵᱟᱦᱟ, ᱥᱚᱨᱦᱟᱭ ᱦᱚᱸ ᱚᱱᱠᱟ ᱵᱟᱝ ᱦᱩᱭᱩᱜ ᱜᱮᱭᱟ᱾ ᱥᱩᱫᱷᱩ ᱡᱟᱦᱮᱨ ᱨᱮᱠᱚ ᱵᱚᱸᱜᱟ ᱵᱩᱨᱩ ᱦᱚᱴᱚ ᱠᱟᱜᱼᱟ᱾ ᱛᱟᱦᱚᱞᱮ ᱮᱱᱮᱡ ᱥᱮᱨᱮᱧ ᱫᱚ ᱟᱛᱳ ᱨᱮ ᱵᱟᱝ ᱦᱳᱭᱳᱜᱼᱟ, ᱪᱤᱠᱟᱹᱢ ᱥᱮᱬᱟᱭᱟ? ᱦᱚᱲ ᱟᱛᱳ ᱡᱚᱠᱷᱚᱱᱮᱢ ᱪᱟᱜᱼᱟ ᱡᱩᱫᱤ ᱱᱮᱶᱛᱟ ᱛᱟᱦᱮᱱᱟ ᱯᱮᱲᱟ ᱴᱷᱮᱱᱮᱢ ᱪᱟᱞᱟᱜᱼᱟ᱾
ᱦᱮᱸ᱾
ᱚᱸᱰᱮ ᱛᱟᱢᱟ ᱟᱫᱚᱢ ᱞᱟᱹᱭᱟ ᱤᱧᱫᱚ ᱵᱟᱹᱧ ᱮᱱᱮᱡᱟ ᱥᱮ, ᱩᱱᱠᱩᱣᱟᱜ ᱮᱱᱮᱡ ᱰᱤᱥᱴᱟᱵᱚᱜ ᱛᱟᱠᱚᱣᱟ ᱥᱮ᱾ ᱛᱟᱞ ᱠᱚ ᱵᱟᱠᱚ ᱧᱟᱢ ᱫᱟᱲᱮᱜᱼᱟ᱾ ᱚᱱᱟᱛᱮ ᱟᱨ ᱱᱮᱛᱟᱨ ᱫᱚ ᱮᱱᱮᱡ ᱮᱱᱮᱡ ᱮᱱᱮᱡ ᱫᱚ ᱫᱚᱧ ᱫᱟᱲᱮᱭᱟᱜ ᱜᱮᱭᱟᱧ ᱥᱮᱨᱮᱧ ᱫᱚ ᱠᱚᱢ ᱠᱚᱢ ᱩᱱᱟᱹᱜ ᱴᱟ ᱫᱚ ᱨᱟᱦᱟ ᱠᱚᱫᱚ ᱵᱟᱝ ᱚᱨ ᱫᱟᱨᱟᱭᱟᱜ ᱜᱤᱭᱟᱹᱧ ᱳᱭ ᱟᱨᱠᱤ᱾
ᱚᱸ ᱟᱫᱚ ᱚᱱᱟ ᱦᱚᱸ ᱜᱚᱲᱚ ᱞᱟᱜᱟᱜᱼᱟ, ᱜᱚᱲᱚ ᱛᱟᱦᱮᱸ ᱞᱮᱱᱠᱷᱟᱱ ᱫᱚ ᱡᱚᱛᱚ ᱜᱮ ᱜᱟᱱᱚᱜᱼᱟ᱾ ᱟᱵᱚ ᱫᱚ ᱪᱮᱫ ᱞᱮᱠᱟ? ᱨᱚᱲ ᱨᱮᱵᱚᱱ ᱨᱟᱦᱟ ᱞᱮᱠᱷᱟᱱ ᱜᱮᱛᱚ ᱥᱮᱨᱮᱧ ᱟᱵᱚᱱ ᱛᱟᱲᱟᱢ ᱨᱮᱵᱚᱱ ᱞᱩᱦᱩᱠ ᱞᱮ ᱠᱷᱟᱱ ᱜᱮ ᱮᱱᱮᱡ ᱟᱵᱚ ᱾
ᱦᱩᱸ ᱚᱱᱟ ᱢᱟ ᱠᱟᱛᱷᱟ ᱠᱟᱱ ᱜᱮᱭᱟ᱾
ᱦᱩᱸ ᱟᱵᱚ ᱫᱚ ᱡᱚᱛᱚ ᱠᱤᱪᱷᱩ ᱜᱮ ᱢᱮᱱᱟᱜ ᱛᱟᱵᱚᱱᱟ, ᱢᱮᱱᱠᱷᱟᱱ ᱠᱟᱹᱴᱤᱡ ᱛᱟᱭᱱᱚᱢᱚᱜ ᱟᱵᱚᱱ ᱱᱚᱜᱼᱚᱱᱟ ᱠᱷᱟᱹᱛᱤᱨ ᱛᱮᱜᱮ ᱵᱟᱵᱚᱱ ᱢᱟᱬᱟᱝ ᱨᱮᱱᱟᱜ ᱵᱟᱵᱚᱱ ᱪᱮᱥᱴᱟ ᱜᱚᱫᱟ᱾
ᱦᱩᱸᱻ᱾
ᱢᱟᱱᱮ ᱦᱩᱭᱩᱜ ᱠᱟᱱᱟ ᱦᱩᱭ ᱦᱚᱪᱚᱣᱟᱱ, ᱛᱟᱸᱜᱤᱭ ᱠᱟᱫ ᱜᱮᱭᱟ ᱵᱚᱱ᱾ ᱚᱱᱠᱟ ᱞᱮᱠᱷᱟᱱ ᱫᱚ ᱵᱟᱝ ᱜᱟᱱᱚᱜᱼᱟ᱾
ᱪᱮᱞᱮ ᱚᱲᱟᱜ ᱠᱚᱨᱮ ᱢᱟ ᱵᱟᱵᱟ ᱛᱟᱠᱚ ᱫᱚ ᱱᱟᱯᱟᱭ ᱵᱟᱲᱟ ᱜᱮᱭᱟ ᱠᱚ ᱛᱚ?
ᱦᱮᱸ ᱢᱟ ᱵᱟᱵᱟ ᱛᱟᱠᱚ ᱫᱚᱠᱚ ᱱᱟᱯᱟᱭ ᱵᱟᱨᱟ